ᱦᱩᱸ ᱦᱩᱸ ᱡᱚᱦᱟᱨ ᱜᱮ ᱾
ᱩᱸ ᱟᱸᱡᱚᱢᱚᱜ ᱠᱟᱱᱟ ᱴᱷᱤᱠ ᱴᱷᱟᱠ?
ᱦᱩᱸ ᱴᱷᱤᱠ ᱴᱷᱟᱠ ᱟᱸᱡᱚᱢᱚᱜ ᱠᱟᱱᱟ ᱟᱹᱞᱤᱧᱟᱜ?
ᱦᱮᱸ ᱟᱵᱮᱱᱟᱜ ᱦᱚᱸ ᱴᱷᱤᱠ ᱴᱷᱟᱠ ᱟᱸᱡᱚᱢᱚᱜ ᱠᱟᱱᱟ᱾
ᱦᱩᱸ ᱛᱟᱦᱚᱞᱮ ᱱᱟᱯᱟᱭ ᱵᱟᱲᱟ ᱜᱮᱭᱟ ᱵᱮᱱ?
ᱦᱚᱸ ᱱᱤᱛᱚᱝ ᱞᱮᱠᱟ ᱫᱚ ᱱᱟᱯᱟᱭ ᱵᱟᱲᱟᱟᱜ ᱜᱮ ᱛᱟᱯᱚᱨᱮ ᱟᱵᱮᱱ ᱜᱮ ᱪᱮᱜ ᱞᱮᱠᱟ?
ᱦᱩᱸ ᱟᱞᱤ ᱤᱧ ᱦᱚᱸ ᱢᱚᱴᱟ ᱢᱩᱩᱴᱤ ᱵᱚᱸᱜᱟ ᱵᱩᱨᱩᱣᱟᱜ ᱛᱷᱩᱢ ᱫᱟᱲᱮ ᱛᱮ ᱫᱚ ᱱᱟᱯᱟᱭ ᱵᱟᱲᱟ ᱜᱮ ᱢᱮᱱᱟᱜ ᱟᱠᱟᱫᱤᱧᱟ ᱡᱷᱟᱨᱟᱱ ᱠᱚᱨᱮ ᱫᱚ᱾
ᱦᱮᱸ ᱱᱟᱯᱟᱭ ᱛᱟᱦᱮᱸ ᱞᱮᱠᱷᱟᱱ ᱡᱚᱛᱚ ᱜᱮ ᱱᱟᱯᱟᱭ ᱦᱩᱭᱩᱜᱼᱟ ᱱᱟᱯᱟᱭ ᱛᱟᱦᱮᱸ ᱫᱚ ᱞᱟᱹᱠᱛᱤ ᱜᱮ᱾
ᱦᱮᱸ ᱮᱠᱫᱚᱢ ᱮᱫᱚᱢ ᱤᱭᱟᱹ ᱠᱩᱢ ᱱᱚᱛᱮ ᱥᱮᱨᱢᱟ ᱫᱟᱜ ᱫᱟᱲᱤ ᱪᱮᱫ ᱞᱮᱠᱟ ᱟᱯᱮᱥᱮᱫ?
ᱫᱟᱜ ᱡᱟᱹᱲᱤ ᱫᱚ ᱱᱤᱛᱚᱜ ᱦᱚᱸ ᱡᱟᱹᱲᱤᱭᱮᱫ ᱜᱮᱭᱟᱭ ᱥᱮᱛᱟᱜ ᱠᱷᱚᱱᱜᱮ ᱞᱟᱜᱟᱛᱟᱨ ᱡᱟᱹᱲᱤᱫᱟ ᱾ ᱦᱚᱞᱟ ᱢᱟᱫᱷᱮᱨ ᱠᱷᱚᱱᱮ ᱡᱟᱹᱲᱤᱭᱮᱫ ᱜᱮᱭᱟ ᱟᱨ ᱠᱟᱹᱴᱤᱡ ᱮ ᱯᱷᱟᱸᱠ ᱮᱫᱟ ᱟᱨᱚ ᱡᱟᱹᱲᱤᱭᱮᱫᱟᱭ ᱾
ᱦᱩᱸ ᱦᱩᱸ
ᱟᱯᱮᱥᱮᱱ ᱜᱮ ᱪᱮᱫ ᱞᱮᱠᱟ?
ᱟᱞᱮ ᱥᱮᱫ ᱦᱚᱸ ᱜᱚᱢᱠᱮ ᱚᱱᱠᱟᱹᱜᱮ ᱥᱮᱛᱟᱜ ᱱᱤᱛ ᱦᱚᱸ ᱡᱟᱹᱲᱤ ᱜᱮᱭᱟ ᱾
ᱦᱩᱸ
ᱚᱱᱟ ᱫᱚ ᱡᱟᱹᱯᱩᱫ ᱫᱟᱜ ᱠᱟᱱᱟᱹ ᱚᱱᱠᱟᱜᱮ ᱵᱮᱯᱟᱨ
ᱦᱸ ᱟᱫᱚ ᱠᱟᱡᱮᱨᱮ ᱫᱚ ᱵᱟᱭ ᱫᱟᱜ ᱮᱫᱟ ᱱᱚᱣᱟ ᱫᱚ ᱟᱫᱚ ᱚᱱᱮ ᱩᱱᱟᱹᱜ ᱫᱚ ᱵᱟᱭ ᱫᱟᱜ ᱮᱫᱟ ᱠᱟᱹᱴᱤᱠ ᱠᱟᱹᱴᱤᱠ ᱮ ᱫᱟᱜ ᱮᱫᱟ ᱚᱱᱟ ᱫᱚ ᱵᱟᱹᱭᱦᱟᱹᱲ ᱠᱚᱨᱮ ᱠᱷᱮᱛ ᱠᱚᱨᱮ ᱦᱚᱸ ᱵᱟᱝ ᱛᱤᱸᱜᱩᱱ ᱠᱟᱱᱟ᱾
ᱦᱩᱸ ᱦᱮᱸ ᱟᱯᱮ ᱫᱚ ᱛᱟᱞᱦᱮ ᱨᱚᱦᱚᱭ ᱠᱟᱹᱢᱤ ᱠᱚᱫᱚ ᱮᱛᱚᱦᱚᱵ ᱦᱩᱭᱱᱟ ᱥᱮ ᱟᱹᱣᱨᱤ?
ᱟᱹᱣᱨᱤ ᱱᱚᱜᱼᱚ ᱱᱚᱝᱠᱟ ᱫᱟᱜ ᱫᱚ ᱵᱟᱝ ᱜᱟᱱᱚᱜ ᱠᱟᱱᱟ ᱟᱨ ᱠᱟᱹᱴᱤᱡ ᱡᱳᱨ ᱧᱚᱜ ᱰᱷᱮᱨ ᱧᱚᱜ ᱫᱟᱜ ᱞᱟᱜᱟᱜᱼᱟ ᱱᱚᱣᱟ ᱫᱟᱜ ᱟᱫᱚ ᱨᱚᱦᱚᱭ ᱫᱚ ᱵᱟᱝ ᱜᱟᱱᱚᱜᱼᱟ᱾ ᱵᱟᱹᱭᱦᱟᱹᱲ ᱨᱮᱜᱮ ᱟᱸᱡᱮᱫᱚᱜ ᱠᱟᱱᱟ ᱥᱚᱝᱜᱮ ᱥᱚᱝ ᱛᱤᱸᱜ ᱦᱚᱸ ᱵᱟᱝ ᱛᱤᱸᱜᱩᱱ ᱠᱟᱱᱟ᱾ ᱛᱚᱞᱟ ᱠᱚᱢᱟ ᱢᱟᱨᱟᱝ ᱢᱟᱨᱟᱝ ᱦᱟᱨᱟᱣ ᱟᱠᱟᱱ ᱠᱟᱱ ᱪᱟᱥ ᱚᱱᱮ ᱨᱚᱦᱚᱭ ᱜᱟᱱᱚᱜ ᱞᱮᱠᱟ᱾ ᱫᱟᱜ ᱟᱫᱚ ᱵᱟᱹᱱᱩᱜ ᱛᱮ ᱵᱚᱦᱚᱭ ᱠᱟᱹᱢᱤ ᱫᱚ ᱟᱹᱣᱨᱤ ᱮᱛᱚᱦᱚᱵᱚᱜᱼᱟ᱾ ᱟᱯᱮᱜᱮ ᱛᱤᱹᱜ ᱡᱟᱹᱞ ᱠᱮᱜᱼᱟ ᱯᱮ?
ᱢᱟᱦᱟᱸ ᱞᱮᱠᱟ ᱚᱱᱠᱟ ᱞᱮᱠᱟ ᱟᱵᱮᱱ ᱡᱮᱢᱚᱱ ᱞᱟᱹᱭ ᱠᱮᱫᱟ ᱚᱱᱠᱟᱟᱜᱮ ᱵᱟᱹᱭᱦᱟᱹᱲ ᱠᱚᱨᱮ ᱚᱱᱟ ᱫᱚ ᱢᱩ ᱢᱚᱴᱟᱢᱩᱴᱤ ᱡᱚᱛᱚ ᱠᱷᱮᱛᱨᱮ ᱦᱚᱸ ᱵᱟᱝ ᱢᱟ ᱢᱮᱠᱥᱤᱢᱟᱢ ᱠᱷᱮᱛᱨᱮ ᱫᱟᱜ ᱫᱚ ᱫᱟᱜ ᱠᱟᱱᱟ ᱵᱟᱹᱭᱦᱟᱹᱲ ᱨᱮᱱᱟᱜ ᱠᱷᱮᱛᱨᱮ ᱵᱟᱹᱫᱽ ᱴᱟ ᱠᱩᱫᱚ ᱟᱹᱣᱨᱤ
ᱟᱸ
ᱚᱱᱛᱮ ᱠᱚᱥᱮᱜ ᱫᱚ ᱥᱮᱨᱢᱟᱹ ᱨᱮ ᱛᱤᱱ ᱫᱷᱟᱣ ᱯᱮ ᱪᱟᱥᱟ?
ᱟᱞᱮ ᱫᱚ ᱢᱤᱫ ᱫᱷᱟᱣ ᱨᱮᱜ ᱢᱤᱫ ᱫᱷᱟᱣ ᱜᱮ ᱡᱟᱦᱟᱸ ᱱᱚᱜᱼᱱᱟ ᱱᱤᱭᱟᱹ ᱵᱟᱥ ᱟᱥᱟᱲ ᱵᱚᱸᱜᱟ ᱜᱮ᱾
ᱩᱞ ᱡᱟᱹᱲᱤ ᱵᱟᱸᱠᱷᱟᱱ ᱦᱩᱭᱩᱜ ᱦᱟᱝ
ᱦᱮᱸ ᱟᱞᱮ ᱫᱚ ᱥᱮᱨᱢᱟ ᱡᱟᱹᱲᱤ ᱵᱚᱨᱥᱟ ᱜᱮ ᱢᱟᱱᱮ ᱫᱟᱜ ᱫᱚ ᱚᱝᱠᱟ ᱥᱩᱵᱤᱫᱷᱟ ᱵᱟᱹᱱᱩᱜ ᱛᱟᱞᱮᱭᱟ᱾
ᱟᱯᱮ ᱫᱚ ᱛᱤᱱ ᱡᱚᱠᱷᱟ ᱯᱮ ᱪᱟᱥ ᱠᱮᱭᱟ?
ᱵᱷᱟᱜᱮ ᱱᱚᱣᱟ ᱥᱮᱨᱢᱟ ᱡᱟᱹᱲᱤ ᱛᱮᱜᱮᱞᱮ ᱪᱟᱥ ᱜᱮᱭᱟ᱾ ᱟᱞᱮ ᱦᱚᱸ ᱫᱟᱜ ᱨᱮᱱᱟᱜ ᱟᱱᱟᱴ ᱮᱴᱠᱮᱴᱚᱬᱮ ᱟᱹᱰᱤ ᱡᱟᱹᱥᱛᱤ ᱜᱮ ᱛᱟᱞᱮᱭᱟ᱾
ᱟᱸ
ᱟᱯᱮ ᱱᱚᱝ ᱚᱱᱠᱟ ᱞᱮᱠᱟ ᱪᱮᱫ ᱠᱟᱹᱢᱤ ᱠᱚᱨᱮ ᱜᱷᱟᱨᱚᱧᱡᱽ ᱵᱟ ᱫᱤᱱᱟᱹᱢ ᱡᱤᱭᱚᱱ ᱨᱮ ᱪᱮᱫ ᱠᱟᱹᱢᱤ ᱠᱚᱚᱨᱮ ᱡᱚᱯᱲᱟᱣ ᱢᱮᱱᱟᱜ ᱟᱠᱟᱫ ᱵᱤᱱᱟ?
ᱠᱟᱹᱢᱤ ᱫᱚ ᱱᱤᱛᱚᱜ ᱫᱚ ᱪᱮᱫ ᱦᱚᱸ ᱵᱟᱝ ᱚᱲᱟᱜ ᱠᱚᱨᱮᱜ ᱫᱩᱲᱵᱲᱟ ᱦᱩᱭ ᱠᱟᱱᱟ ᱱᱚᱜᱼᱚᱭ ᱟᱫᱚ ᱢᱟᱡᱷᱮ ᱢᱟᱡᱷᱮ ᱫᱟᱜ ᱤᱫᱤᱭᱮᱫᱟᱭ ᱥᱮ ᱟᱫᱚ ᱠᱟᱹᱴᱤᱡ ᱠᱷᱮᱛ ᱠᱚᱨᱮ ᱱᱟᱦᱮᱞ ᱠᱚ ᱥᱤ ᱟᱞᱜᱟ ᱠᱟᱜ ᱦᱩᱭᱩᱜ ᱠᱟᱱᱟ ᱠᱷᱮᱛ ᱠᱚ᱾
ᱚᱱᱟ ᱠᱚᱜᱮ ᱠᱟᱹᱢᱤ ᱫᱚ ᱱᱤᱛᱚᱝ ᱫᱚ ᱚᱲᱟᱜ ᱠᱚᱨᱮ ᱜᱮ᱾ ᱟᱨ ᱱᱤᱝᱠᱟᱹ ᱦᱚᱲᱟᱜ ᱦᱚ-ᱦᱚᱲᱟᱜ ᱚᱱᱟ ᱠᱟᱹᱢᱤ ᱠᱚ ᱠᱤ
ᱢᱟᱱᱮ ᱜᱚᱝᱠᱮ ᱮᱸ ᱟᱥᱟᱲ ᱵᱚᱸᱜᱟ ᱧᱮᱞ ᱧᱮᱞᱛᱮ ᱯᱟᱨᱚᱢᱮᱱᱟ᱾ ᱟᱫᱚ ᱚᱝᱠᱟ ᱞᱮᱠᱟ ᱵᱟᱭ ᱫᱟᱜ ᱡᱟᱹᱲᱤᱭᱟᱵᱚᱱ ᱠᱟᱱᱟ ᱚᱱᱟ ᱵᱟᱨᱮᱛᱮ ᱟᱵᱮᱱ ᱪᱮᱫ ᱵᱮᱱ ᱞᱟᱹᱭᱟ᱾ ᱥᱮᱫᱟᱭ ᱫᱚᱞᱤᱧ ᱟᱸᱡᱚᱢ ᱟᱠᱟᱫᱟ ᱟᱢᱵᱟᱵᱩᱛᱤ ᱡᱚᱢ ᱥᱟᱶᱛᱮ ᱦᱳᱲᱳ ᱨᱚᱦᱚᱭ ᱠᱚ ᱮᱛᱚᱦᱚᱵ ᱠᱟᱱᱟ ᱟᱫᱚ ᱜᱚᱝᱠᱮ ᱱᱚᱣᱟ ᱠᱟᱹᱴᱤᱡ ᱵᱮᱱ ᱞᱟᱹᱭᱟ ᱟᱵᱮᱱᱟᱜ ᱢᱚᱛᱟᱢᱚᱛ᱾
ᱦᱮᱸ ᱟᱫᱚ ᱵᱤᱧ ᱪᱤᱠᱟᱹᱭᱟ ᱵᱟᱭ ᱫᱟᱜ ᱞᱮᱠᱷᱟᱱ ᱫᱚ ᱠᱚᱱᱳ ᱠᱚᱨᱟᱨ ᱛᱚ ᱵᱟᱹᱱᱩᱜᱼᱟ ᱥᱮ᱾ ᱟᱫᱚ ᱪᱟᱸᱫᱳ ᱵᱚᱸᱜᱟ ᱪᱮᱜ ᱞᱮᱠᱟᱭ ᱫᱟᱭᱟ ᱟᱵᱚᱱ ᱠᱟᱱᱟ ᱟᱝ ᱠᱟ ᱜᱮ ᱦᱩᱭᱩᱜᱼᱟ ᱱᱤᱭᱟᱹ ᱞᱟᱦᱟ ᱫᱚ ᱡᱮᱢᱚᱱ ᱧᱮᱞᱚᱜ ᱠᱟᱱ ᱛᱟᱦᱮᱸᱜ ᱫᱚ ᱟᱢ ᱢᱮᱱᱟᱠᱚ ᱟᱢᱵᱟᱵᱚᱛᱤ ᱡᱚᱢ ᱯᱚᱨᱮ ᱠᱷᱚᱱᱜᱮ ᱪᱟᱥ ᱠᱟᱹᱢᱤ ᱨᱮᱠᱚ ᱟᱬᱜᱚᱱᱟ᱾ ᱱᱤᱛᱚᱝ ᱫᱚ ᱟᱥᱟᱲ ᱵᱚᱸᱜᱟ ᱯᱟᱨᱚᱢᱚᱜ ᱠᱟᱱ ᱨᱮᱦᱚᱸ ᱫᱟᱜ ᱨᱮᱱᱟᱜ ᱚᱱᱠᱟ ᱢᱟᱱᱮ ᱤᱭᱟᱹ ᱵᱟᱹᱱᱩᱜᱼᱟ ᱚᱱᱟ ᱫᱚ ᱪᱮᱫ ᱵᱮᱱ ᱢᱚᱱᱮᱭᱟ ᱟᱵᱚᱣᱟᱜ ᱚᱱᱟ ᱯᱟᱠᱨᱤᱛᱤᱜ ᱨᱮᱱᱟᱜ ᱤᱭᱟᱹ ᱥᱮ ᱪᱮᱫ ᱠᱟᱱᱟ?
ᱦᱳᱭ ᱜᱚᱢᱠᱮ
ᱡᱟᱦᱟᱸ ᱫᱚ ᱟᱵᱚᱨᱮᱱ ᱪᱟᱸᱫ ᱵᱚᱸᱜᱟ ᱜᱮ ᱵᱟᱭ ᱫᱟᱭᱟ ᱟᱵᱚᱱ ᱠᱟᱱᱟ᱾
ᱜᱚᱢᱠᱮ ᱫᱟᱭᱟ ᱨᱮᱱᱟᱜ ᱠᱟᱛᱷᱟ ᱫᱚ ᱚᱱᱠᱟ ᱞᱮᱠᱟ ᱫᱚ ᱵᱟᱝ ᱟᱵᱩ ᱦᱚᱲ ᱦᱚᱸ ᱧᱮᱞ ᱵᱮᱱ ᱟᱹᱰᱤ ᱜᱟᱱ ᱫᱟᱨᱮ ᱱᱟᱹᱲᱤ ᱵᱩᱱ ᱱᱟᱥᱟᱣ ᱮᱫᱟ ᱵᱟ ᱢᱟᱜ ᱫᱟᱵᱚᱱ ᱦᱮᱸ ᱛᱟᱯᱚᱨᱮ ᱟᱹᱰᱤ ᱜᱟᱱ ᱵᱟᱡᱟᱨ ᱥᱟᱦᱟᱨ ᱵᱟ ᱠᱟᱹᱨᱤᱠᱷᱟᱨ ᱠᱟᱹᱨᱤᱜᱟᱲ ᱠᱩ ᱠᱟᱹᱨᱠᱷᱟᱱᱟ ᱠᱚ ᱵᱟ ᱟᱹᱰᱤ ᱜᱟᱱ ᱜᱟᱹᱰᱤ ᱠᱚ ᱪᱟᱞᱟᱜ ᱠᱟᱱᱟ ᱚᱱᱟ ᱠᱚᱨᱮᱱᱟᱜ ᱢᱟᱱᱮ ᱯᱚᱨᱤᱵᱮᱥ ᱫᱚ ᱟᱵᱚ ᱫᱚᱵᱚᱱ ᱢᱟᱱᱮ ᱵᱚᱱ ᱟᱜᱷᱟᱛ ᱟᱹᱰᱤ ᱡᱳᱨ ᱵᱚ ᱟᱜᱷᱛ ᱠᱟᱱᱟ ᱦᱮᱸ ᱚᱱᱟ ᱠᱷᱟᱹᱛᱤᱨᱟᱱ ᱛᱮᱜᱮ ᱫᱟᱜ ᱡᱟᱹᱲᱤ ᱫᱚ ᱚᱱᱠᱟ ᱞᱮᱠᱟᱛᱮ ᱟᱫᱚ ᱥᱮᱫᱟᱭ ᱫᱚ ᱚᱱᱠᱟ ᱞᱮᱠᱟᱹ ᱵᱟᱝ ᱤᱭᱟᱹ ᱦᱩᱭ ᱠᱟᱱ ᱵᱟᱝ ᱤᱭᱟᱹᱣ ᱟᱠᱟᱫ ᱛᱟᱦᱮᱱ ᱛᱮ ᱵᱷᱟᱹᱜᱤ ᱫᱟᱜ ᱡᱟᱹᱲᱤ ᱠᱟᱱᱟ ᱟᱵᱮᱱ ᱜᱮ ᱧᱮᱞ ᱵᱮᱱ ᱥᱮ ᱡᱮ ᱥᱮᱨᱢᱟ ᱫᱚ ᱟᱣᱩᱱ ᱨᱮᱱᱟᱜ ᱮᱱ ᱥᱮᱨᱢᱟ ᱫᱚ ᱚᱱᱠᱟ ᱞᱮᱠᱟ ᱜᱟᱹᱰᱤ ᱦᱮᱸ ᱪᱚᱞᱟᱪᱚᱞ ᱠᱚᱦᱚᱸ ᱵᱚᱱᱫᱚ ᱞᱮᱱᱟ ᱵᱟ ᱠᱟᱨᱠᱷᱟᱱᱟ ᱠᱚᱦᱚᱸ ᱠᱚ ᱵᱚᱱᱫᱚ ᱞᱮᱫ ᱛᱮ ᱧᱮᱞ ᱥᱮᱨᱢᱟ ᱫᱚ ᱧᱮᱞ ᱞᱮ ᱵᱷᱟᱜᱤᱭ ᱫᱟᱜ ᱞᱮᱫᱟᱭ
ᱦᱳᱭ
ᱦᱮ ᱪᱟᱹᱛ ᱵᱟᱹᱭᱥᱟᱹᱠ ᱠᱷᱚᱱᱟᱜ ᱜᱮ ᱢᱳᱚᱴᱟᱢᱩᱴᱤ ᱵᱷᱟᱜᱤ ᱫᱟᱜ ᱤᱫᱤᱠᱟᱜ ᱛᱟᱦᱮ ᱱᱟ
ᱦᱮᱸ ᱟᱵᱚ ᱫᱚ ᱟᱵᱚ ᱛᱮᱜᱮ ᱵᱚᱱ ᱤᱭᱟᱹᱜ ᱠᱟᱱᱟ
ᱦᱩᱸ ᱦᱩᱸ
ᱟᱵᱚᱣᱟᱜ ᱟᱵᱚ ᱛᱮᱜᱮ ᱟᱵᱚᱣᱟᱜ ᱡᱟᱦᱟᱸ ᱫᱚ
ᱟᱵᱚᱣᱟᱜ ᱫᱩᱠ ᱵᱤᱯᱚᱫ ᱵᱚᱱ ᱟᱹᱜᱩᱭᱮᱫᱟ ᱟᱵᱚ ᱛᱮᱜᱮ ᱛᱟᱦᱚᱞᱮ ᱟᱯᱮ ᱫᱚ ᱚᱱᱟ ᱦᱩᱲᱩ ᱠᱚ ᱵᱟᱫ ᱠᱟᱛᱮ ᱫᱚ ᱪᱮᱫ ᱠᱚᱯᱮ ᱨᱚᱦᱚᱭ ᱜᱮᱭᱟ
ᱵᱟᱫ ᱠᱟᱛᱮ ᱫᱚ ᱮᱛᱮ ᱚᱱᱠᱟ ᱞᱮᱠᱟ ᱫᱚ ᱦᱩᱲᱩ ᱠᱚ ᱨᱟᱠᱟᱵ ᱠᱟᱛᱮᱜ ᱫᱚ ᱦᱟᱸᱜ ᱦᱮᱸ ᱚᱲᱟᱜ ᱡᱚᱢ ᱞᱟᱹᱜᱤᱫ ᱵᱟ ᱜᱷᱟᱨᱚᱸᱡᱽ ᱨᱮ ᱡᱚᱢ ᱞᱟᱹᱜᱤᱫ ᱫᱚ ᱟᱲᱟᱜ ᱥᱟᱠᱟᱱ ᱫᱚᱞᱮ ᱮᱻᱨ ᱜᱮᱭᱟ ᱵᱟ ᱥᱚᱵᱽᱡᱤ ᱠᱚᱫᱚᱞᱮ ᱪᱟᱥ ᱜᱮᱭᱟ ᱚᱱᱠᱟ ᱞᱮᱠᱟ ᱠᱤᱨᱤᱧ ᱟᱹᱠᱷᱨᱤᱧ ᱵᱟᱝ ᱨᱮᱦᱚᱸ ᱚᱲᱟᱜ ᱡᱚᱢ ᱫᱚᱞᱮ ᱪᱟᱥ ᱜᱮ ᱠᱟᱨᱚᱱ ᱚᱱᱠᱟ ᱞᱮᱠᱟ ᱫᱟᱜ ᱠᱚᱨᱮᱱᱟᱜ ᱟᱱᱟᱴ ᱮᱸᱴᱠᱮᱴᱚᱬᱮ ᱠᱚ ᱢᱮᱱᱟᱜ ᱠᱟᱫᱟ ᱛᱟᱨᱯᱚᱨᱮ ᱩᱱᱟᱹᱜ ᱜᱟᱱ ᱪᱟᱥ ᱞᱟᱹᱜᱤᱫ ᱫᱚ ᱫᱟᱜ ᱠᱚ ᱵᱟᱭ ᱜᱟᱱᱚᱜᱼᱟ ᱟᱫᱚ ᱚᱱᱟ ᱦᱚᱛᱮᱡᱛᱮ ᱚᱲᱟᱜ ᱡᱚᱢ ᱞᱮᱠᱟᱜᱮ ᱪᱟᱥ ᱜᱚᱢᱠᱮ ᱟᱯᱮ ᱥᱮᱫ ᱜᱮ ᱪᱮᱫ ᱞᱮᱠᱟ ᱯᱮ ᱪᱟᱥᱟ ᱥᱚᱵᱽᱡᱤ ᱠᱚᱫᱚ
ᱟᱞᱮ ᱥᱮᱱ ᱦᱚᱸ ᱚᱱᱠᱟᱜᱮ ᱟᱞᱮ ᱥᱮᱱ ᱦᱚᱸ ᱫᱟᱜ ᱫᱚ ᱚᱱᱠᱟ ᱚᱱᱠᱟ ᱵᱟᱹᱱᱩᱜ ᱟᱥᱮ ᱟᱫᱚ ᱚᱱᱮ ᱚᱱᱠᱟ ᱦᱩᱲᱩ ᱠᱚ ᱪᱟᱥ ᱠᱚ ᱨᱟᱠᱟᱵ ᱵᱟᱲᱟ ᱠᱟᱛᱮᱫ ᱜᱮ ᱚᱱᱟ ᱠᱚᱨᱮ ᱜᱮ ᱚᱱᱮ ᱢᱩᱠ ᱨᱟᱦᱮᱲ ᱠᱚ ᱠᱷᱚᱥᱞᱟ ᱠᱚ ᱛᱤᱞᱢᱤᱧ ᱠᱚ ᱛᱩᱲᱤ ᱠᱚᱞᱮ ᱮᱻᱨ ᱠᱟᱜᱼᱟ ᱟᱨ ᱮᱢᱱᱤ ᱟᱵᱮᱱ ᱵᱮᱱ ᱞᱟᱹᱭ ᱠᱮᱫ ᱞᱮᱠᱟ ᱚᱲᱟᱜ ᱥᱮ ᱜᱷᱟᱨᱚᱸᱡᱽ ᱨᱮ ᱡᱚᱢ ᱞᱟᱹᱜᱤᱫ ᱟᱹᱞᱩ ᱵᱮᱸᱜᱟᱲ ᱯᱮᱸᱭᱟᱡᱽ ᱚᱱᱟ ᱠᱚᱞᱮ ᱨᱚᱦᱚᱭ ᱠᱟᱜᱼᱟ
ᱚᱱᱟ ᱠᱚ ᱡᱚᱢ ᱵᱟᱲᱟ ᱛᱮᱜᱮ ᱦᱩᱭᱩᱜᱼᱟ ᱟᱨᱚ ᱚᱱᱮ ᱚᱱᱠᱟ ᱡᱚᱱᱰᱨᱟ ᱞᱮ ᱮᱻᱨᱟ ᱠᱤᱪᱷᱩ
ᱱᱮᱛᱟᱨ ᱧᱮᱞᱚᱜ ᱠᱟᱱᱟ ᱡᱚᱱᱰᱨᱟ ᱦᱚᱸ ᱫᱚᱢᱮ ᱵᱟᱠᱚ ᱮᱻᱨ ᱮᱫᱟ
ᱛᱟᱯᱚᱨᱮ ᱱᱮᱛᱟᱨ ᱡᱟᱹᱲᱤ ᱫᱚᱵᱤᱱ ᱵᱩᱡᱟ ᱡᱟᱹᱲᱤ
ᱦᱳᱭ ᱦᱳᱭ ᱡᱟᱹᱲᱤ ᱡᱟᱹᱲᱤ ᱦᱮᱸ
ᱡᱟᱹᱲᱤ ᱢᱟ ᱱᱮᱛᱟᱨ ᱢᱟ ᱟᱛ ᱪᱟᱵᱟᱭᱮᱱ
ᱦᱮᱸ ᱮᱠᱫᱚᱢ ᱞᱟᱦᱟ ᱫᱚ ᱵᱟᱠᱷᱟᱱ ᱡᱚᱱᱰᱨᱟ ᱠᱚ ᱮᱻᱨᱮᱫ ᱛᱟᱦᱮᱱ ᱚᱱᱟ ᱥᱟᱶᱛᱮ ᱡᱟᱺᱲᱤ ᱠᱚ ᱵᱷᱤᱱᱰᱤ ᱠᱚ ᱟᱨ ᱜᱷᱟᱸᱜᱽᱨᱟ ᱠᱚ
ᱱᱮᱛᱟᱨ ᱫᱚ ᱚᱱᱟ ᱠᱚᱫᱚ ᱵᱟᱝ ᱧᱮᱞᱚᱜ ᱠᱟᱱᱟ
ᱟᱪᱟ ᱫᱚ ᱚᱱᱟ ᱡᱟᱹᱲᱤ ᱵᱟᱵᱮᱨ ᱨᱮᱱᱟᱜ ᱯᱟᱨᱠᱚᱢ ᱚᱱᱟ ᱦᱚᱸᱛᱚ ᱪᱟᱵᱟᱭᱮᱱᱟ ᱜᱚᱢᱠᱮ ᱦᱮᱸ
ᱞᱟᱭᱞᱚᱱᱥ ᱵᱟᱵᱮᱨ ᱨᱮᱱᱟᱜ ᱵᱟᱵᱮᱨ ᱚᱰᱚᱠ ᱠᱟᱱᱟ ᱵᱟᱡᱟᱨ ᱨᱮ ᱠᱤᱨᱤᱧ ᱛᱮ ᱧᱟᱢᱚᱜ ᱠᱟᱱᱟ
ᱛᱟᱯᱚᱨᱮ ᱧᱮᱞ ᱠᱚᱵᱮᱱ ᱥᱮ ᱦᱟᱲᱟᱢᱵᱟ ᱛᱟᱠᱚ ᱱᱤᱝᱠᱟ ᱡᱟᱹᱯᱩᱫ ᱡᱟᱹᱯᱩᱫ ᱠᱩᱞᱦᱤ ᱯᱤᱸᱰᱟᱹ ᱠᱚᱨᱮ ᱵᱟ ᱪᱟᱹᱲᱤ ᱠᱚᱨᱮ ᱫᱩᱲᱩᱵ ᱠᱟᱛᱮ ᱯᱩᱨᱟᱹ ᱚᱱᱟ ᱰᱷᱮᱨᱟ ᱰᱷᱮᱨᱟᱭ ᱛᱟᱦᱮᱱᱟᱠᱚ ᱚᱱᱟ ᱜᱟᱹᱲᱤ ᱵᱟᱵᱮᱨ ᱠᱚ
ᱦᱮᱸ ᱦᱮᱸ ᱟᱫᱚ ᱱᱤᱛᱚᱝ ᱫᱚ ᱚᱱᱠᱟ ᱯᱟᱨᱠᱚᱢ ᱠᱚᱦᱚᱸ ᱛᱚ ᱟᱫᱚᱜ ᱠᱟᱱᱟ ᱵᱟᱹᱭ ᱵᱟᱹᱭᱛᱮ ᱛᱮ ᱚᱱᱮ ᱛᱚᱠᱛᱟ ᱯᱟᱞᱚᱝ ᱠᱚ ᱠᱚ ᱡᱩᱛ ᱦᱚᱪᱚᱭᱮᱫᱼᱟ
ᱦᱮᱸ ᱦᱩᱸ ᱜᱚᱝᱠᱮ ᱟᱨᱚ ᱧᱮᱞ ᱵᱮᱱ ᱥᱮ ᱦᱮᱸ ᱟᱵᱚᱣᱟᱜ ᱥᱚᱢᱟᱡᱽ ᱨᱮᱱᱟᱜ ᱦᱚᱸ ᱡᱤᱱᱤᱥ ᱠᱚᱦᱚᱸ ᱟᱹᱰᱤ ᱜᱟᱱ ᱜᱮ ᱟᱫ ᱪᱟᱞᱟᱜ ᱠᱟᱱᱟ ᱵᱟᱵᱚᱱ ᱵᱮᱵᱚᱦᱟᱨ ᱤᱫᱤᱭᱮᱫᱟ ᱧᱮᱞ ᱢᱮ ᱱᱮᱛᱟᱨ ᱫᱚ ᱦᱩᱲᱩ ᱠᱚᱦᱚᱸ ᱪᱟᱣᱞᱮ ᱠᱚᱦᱚᱸ ᱵᱟᱠᱚ ᱵᱟᱺᱫᱤᱭᱮᱫᱟ
ᱵᱟᱝ ᱵᱟᱝ ᱵᱟᱝ
ᱦᱮᱸ ᱞᱟᱦᱟ ᱛᱮᱫᱚ ᱟᱹᱰᱤ ᱨᱟᱹᱥᱠᱟᱹ ᱜᱮᱠᱚ ᱦᱚᱦᱚ ᱡᱚᱝ ᱚᱱᱠᱟ ᱠᱟᱛᱮ ᱠᱚ ᱵᱟᱺᱫᱤ ᱵᱟᱲᱟ ᱵᱟᱺᱫᱤᱭᱮᱫ ᱛᱟᱦᱮᱱᱟ ᱛᱟᱨᱯᱚᱨᱮ ᱵᱟᱺᱫᱤ ᱠᱟᱛᱮ ᱠᱚ ᱧᱩ ᱡᱚᱢᱮᱫ ᱛᱟᱦᱮᱱᱟ
ᱦᱮᱸ
ᱱᱮᱛᱟᱨ ᱫᱚ ᱚᱱᱟ ᱨᱟᱹᱥᱠᱟᱹ ᱠᱚᱫᱚ ᱵᱟᱹᱱᱩᱜᱼᱟ ᱱᱮᱛᱟᱨ ᱫᱚ ᱚᱱᱟ ᱵᱟᱡᱟᱨ ᱠᱷᱚᱱᱟᱜ ᱵᱚᱥᱛᱟ ᱠᱤᱨᱤᱧ ᱟᱹᱜᱩ ᱠᱮᱫ ᱛᱮ ᱚᱱᱟ ᱛᱮ ᱚᱱᱟᱨᱮ ᱵᱟᱭ ᱠᱮᱫᱟ ᱡᱚᱛᱚ
ᱦᱮᱸ ᱞᱟᱦᱟ ᱫᱚ ᱧᱮᱞᱚᱜ ᱠᱟᱱ ᱛᱟᱦᱮᱸ ᱰᱷᱤᱝᱠᱤ ᱛᱮ ᱪᱟᱣᱞᱮ ᱠᱚ ᱞᱟᱹᱦᱩᱫ ᱮᱫ ᱛᱟᱸᱦᱮ ᱮ ᱥᱮ ᱦᱚᱞᱚᱝ ᱠᱚᱠᱚ ᱞᱟᱹᱦᱩᱫ ᱮᱫ ᱛᱟᱦᱮᱸᱫ ᱢᱮᱥᱤᱱ ᱠᱚ ᱚᱰᱚᱠ ᱠᱟᱱᱛᱮ ᱟᱫᱚ ᱚᱱᱟ ᱰᱷᱤᱝᱠᱤ ᱠᱚᱦᱚᱸ ᱵᱟᱹᱭ ᱵᱟᱹᱭ ᱛᱮ ᱟᱫᱚᱜ ᱠᱟᱱᱟ ᱦᱤᱡᱩᱜ ᱠᱟᱱ ᱯᱤᱲᱦᱤ ᱠᱚᱫᱚ ᱰᱷᱤᱝᱠᱤ ᱢᱟᱱᱮ ᱪᱮᱫ ᱚᱱᱟ ᱦᱚᱸ ᱵᱟᱠᱚ ᱵᱩᱡᱷ ᱫᱟᱲᱮᱭᱟᱜᱼᱟ ᱚᱠᱟᱴᱟᱜ ᱫᱚ ᱰᱷᱤᱝᱠᱤ ᱛᱟᱦᱮᱸ ᱠᱟᱱᱟ ᱡᱚᱛᱚ ᱢᱮᱥᱤᱱ ᱨᱮᱱᱟᱜ ᱡᱩᱜᱽ ᱦᱤᱡᱩᱜ ᱠᱟᱱᱟ
ᱦᱳᱭ ᱞᱟᱦᱟ ᱛᱮᱫᱚ ᱩᱱᱟᱹᱜ ᱜᱟᱱ ᱦᱩᱲᱩ ᱩᱱᱟᱹᱜ ᱜᱟᱱ ᱪᱟᱣᱞᱮ ᱚᱱᱟ ᱰᱷᱤᱝᱠᱤ ᱨᱮ ᱦᱩᱲᱩᱝ ᱠᱟᱛᱮᱫ ᱠᱚ ᱪᱟᱣᱞᱮ ᱮᱫ ᱛᱟᱦᱮᱸᱫ
ᱦᱮᱸ
ᱟᱹᱰᱤ ᱠᱮᱴᱮᱡ ᱠᱮᱴᱮᱡ ᱜᱮᱠᱚ ᱛᱟᱦᱮᱸ ᱠᱟᱱᱟ ᱩᱱᱠᱩ ᱦᱚᱲ ᱫᱚ
ᱦᱮᱸ ᱟᱵᱚ ᱫᱚ ᱡᱚᱛᱚ ᱚᱱᱮ ᱥᱟᱨ ᱪᱟᱯᱟᱱ ᱡᱚᱢ ᱛᱮ ᱛᱮᱜᱮ ᱟᱵᱚ ᱠᱚᱫᱚ ᱵᱚᱱ ᱢᱟᱱᱮ ᱩᱱᱟᱹᱜ ᱫᱟᱲᱮ ᱦᱚᱸ ᱵᱟᱹᱱᱩᱜ ᱛᱟᱵᱚᱱᱟ ᱟᱨ ᱩᱱᱟᱹᱜ ᱫᱤᱱ ᱪᱟᱣ ᱦᱚᱸ ᱵᱟᱵᱚᱱ ᱵᱟᱧᱪᱟᱜ ᱠᱟᱱᱟ
ᱩᱠᱩ ᱫᱚ ᱮᱠᱫᱚᱢ ᱯᱤᱭᱳᱨ ᱢᱟᱱᱮ ᱠᱳᱱᱳ ᱥᱟᱨ ᱨᱮᱱᱟᱜ ᱠᱳᱱᱳ ᱤᱭᱟᱹ ᱵᱟᱹᱱᱩᱜᱼᱟ ᱵᱩᱨᱩ ᱨᱮᱱᱟᱜ ᱡᱚ ᱵᱤᱞᱤ ᱵᱟ ᱟᱲᱟᱜ ᱥᱟᱠᱟᱢ ᱠᱚ ᱡᱚᱢᱮᱫ ᱛᱟᱦᱮᱸᱱᱟ ᱚᱱᱠᱟᱞᱮᱠᱟ ᱥᱟᱦᱟᱨ ᱨᱮ ᱵᱟᱠᱚ ᱡᱚᱢ ᱟᱠᱟᱫᱟ ᱟᱨ ᱟᱵᱚ ᱢᱟ ᱱᱮᱛᱟᱨ ᱢᱟ ᱵᱟᱨᱦᱮ ᱥᱮᱱ ᱪᱟᱞᱟᱣ ᱞᱮᱱᱠᱷᱟᱱ ᱜᱮ ᱯᱷᱟᱥᱴ ᱯᱷᱩᱰ ᱠᱚᱵᱚᱱ ᱡᱚᱢ ᱮᱫᱟ ᱥᱩᱱᱩᱢ ᱨᱮᱱᱟᱜ ᱡᱤᱱᱤᱥ ᱵᱚᱱ ᱡᱚᱢ ᱮᱫᱟ ᱱᱮᱛᱟᱨ ᱡᱟ ᱵᱤᱥᱮᱥ ᱠᱟᱭᱛᱮ ᱱᱮᱛᱟᱨ ᱡᱟᱹᱯᱩᱫ ᱫᱤᱱ ᱫᱚ ᱸ ᱫᱟᱜ ᱠᱟᱜ ᱠᱚᱜᱮ ᱟᱵᱚ ᱫᱚ ᱵᱟᱡᱟᱨ ᱥᱮᱫ ᱪᱟᱞᱟᱣ ᱠᱟᱛᱮ ᱯᱷᱟᱥᱯᱷᱩᱰ ᱡᱤᱱᱤᱥ ᱠᱚᱵᱚᱱ ᱡᱚᱢᱟ ᱩᱱᱠᱩᱣᱟᱜ ᱩᱱᱠᱩᱣᱟᱜ ᱯᱤᱲᱦᱤ ᱨᱮᱫᱚ ᱚᱱᱟ ᱠᱚᱫᱚ ᱵᱟᱝ ᱛᱟᱦᱮᱸ ᱠᱟᱱᱟ ᱩᱱᱠᱩ ᱫᱚ ᱡᱟᱦᱟᱸ ᱟᱵᱮᱱ ᱵᱮᱱ ᱞᱟᱹᱭ ᱨᱟᱦᱮᱲ ᱟᱛᱟ ᱡᱚᱱᱰᱽᱨᱟ ᱛᱟᱯᱚᱨᱮ ᱢᱟᱥᱨᱤ ᱚᱱᱮ ᱚᱱᱟ ᱠᱚ ᱟᱛᱟ ᱠᱟᱛᱮᱫ ᱠᱚ ᱠᱚᱴᱚᱜ ᱵᱟᱲᱟᱭᱮᱫ ᱛᱟᱦᱮᱸᱱᱟ ᱛᱮᱦᱤᱧ ᱜᱟᱯᱟ ᱫᱚ
ᱦᱮᱸ
ᱦᱮᱸ
ᱱᱤᱛᱚᱜ ᱫᱚ ᱡᱚᱱᱰᱨᱟ ᱠᱚᱦᱚ ᱫᱚ ᱵᱟᱠᱚ ᱪᱟᱥ ᱮᱫᱟ ᱚᱱᱠᱟ ᱞᱟᱦᱟ ᱫᱚ ᱯᱟᱹᱦᱤᱞ ᱫᱚ ᱚᱱᱠᱟ ᱪᱟ ᱦᱩᱲᱩ ᱪᱟᱣᱞᱮ ᱠᱚ ᱩᱱᱟᱹᱜ ᱵᱟᱝ ᱦᱩᱭᱩᱜ ᱠᱟᱱ ᱛᱟᱦᱮᱸᱱ ᱡᱚ ᱡᱚᱴᱨᱟ ᱫᱟᱜ ᱢᱟᱹᱲᱤ ᱠᱚ ᱫᱟᱜ ᱢᱟᱲᱤ ᱠᱚ ᱧᱩᱭᱮᱫ ᱛᱟᱦᱮᱱ ᱱᱤᱛᱚᱝ ᱫᱚ ᱚᱱᱟ ᱠᱚᱫᱚ ᱟᱫᱚᱜ ᱠᱟᱱᱟ ᱵᱟᱹᱭ ᱵᱟᱹᱭᱛᱮ ᱟᱵᱚ ᱦᱚᱲ ᱦᱚᱸᱵᱚᱱ ᱪᱮᱴᱷᱟᱜ ᱠᱟᱱᱟ ᱥᱮᱵᱚᱱ ᱪᱤᱠᱟᱹᱜ ᱠᱟᱱᱟ ᱚᱱᱟ ᱠᱚ ᱦᱤᱲᱤᱧᱮᱫ ᱛᱟᱵᱚᱱᱟ
ᱛᱟᱯᱚᱨᱮ ᱦᱚᱲ ᱠᱚᱦᱚᱸ ᱟᱹᱰᱤᱜᱟᱱ ᱜᱮ ᱦᱮᱸ ᱞᱟᱹᱭ ᱞᱟᱹᱭᱟ ᱠᱚ ᱱᱮᱝ-ᱟ ᱦᱚᱲ ᱫᱚ ᱧᱮᱞ ᱫᱚ ᱵᱟᱝ ᱦᱩᱭ ᱠᱟᱱᱟ ᱞᱟᱹᱭᱟ ᱠᱚ ᱱᱚᱝᱠᱟ ᱟᱠᱟᱞ ᱥᱚᱢᱚᱭ ᱫᱚ ᱡᱚᱸᱰᱨᱟ ᱫᱟᱜ ᱢᱟᱹᱲᱤ ᱫᱟᱠᱟ ᱞᱮ ᱡᱚᱢᱮᱫ ᱛᱟᱦᱮᱸᱱᱟ
ᱦᱮᱸ
ᱛᱟᱦᱚᱞᱮ ᱪᱤᱱᱛᱟᱹᱭ ᱵᱮᱱ ᱪᱮᱫ ᱞᱮᱠᱟᱱᱟᱜ ᱫᱤᱱ ᱠᱟᱞ ᱯᱟᱨᱚᱢ ᱪᱟᱞᱟᱣ ᱠᱟᱱᱟ
ᱮᱠᱫᱚᱢ ᱮᱠᱫᱚᱢ ᱚᱱᱟ ᱠᱚ ᱪᱤᱱᱛᱟᱹ ᱞᱮᱠᱷᱟᱱ ᱫᱚ ᱟᱹᱰᱤ ᱦᱟᱲᱦᱟ ᱜᱮ ᱦᱟᱲᱦᱟ ᱜᱮ ᱵᱩᱡᱩᱜᱼᱟ
ᱦᱟᱲᱟᱜ ᱜᱮ ᱟᱹᱭᱠᱟᱹᱜᱼᱟ
ᱦᱮᱸ
ᱟᱨᱦᱠᱚ ᱞᱟᱹᱭᱟ ᱵᱩᱨᱩ ᱨᱮᱱᱟᱜ ᱟᱹᱰᱤ ᱜᱟᱱ ᱡᱤᱱᱤᱥ ᱠᱚ ᱛᱟᱯᱚᱨᱮ ᱦᱮᱸ ᱰᱟᱹᱝᱨᱤ ᱠᱟᱰᱟ ᱠᱚ ᱟᱹᱰᱤ ᱜᱟᱱ ᱠᱚ ᱟᱹᱥᱩᱞᱮᱫ ᱠᱚ ᱛᱟᱦᱮᱸᱱ ᱛᱚ ᱩᱱᱠᱩᱣᱟᱜ ᱢᱟᱱᱮ ᱢᱟᱱᱮ ᱤᱭᱟᱹᱭᱮᱫ ᱛᱟᱦᱮᱱᱟᱠᱚ ᱛᱚᱣᱟ ᱠᱚ ᱢᱟᱱᱮ ᱠᱚ ᱪᱷᱟᱱᱤᱭᱮᱫ ᱛᱟᱦᱮᱱᱟ ᱥᱟᱞᱮ ᱦᱳᱭ ᱚᱱᱮ ᱚᱱᱟ ᱠᱚᱭᱧᱩ ᱮᱫ ᱛᱟᱦᱮᱱᱟ
ᱱᱤᱛᱚᱝ ᱢᱟ ᱡᱚᱛᱚ ᱰᱟᱝᱨᱤ ᱠᱟᱰᱟ ᱦᱚᱸᱠᱚ ᱟᱫᱚᱜ ᱠᱟᱱᱟ ᱴᱮᱠᱴᱟᱨ ᱠᱚ ᱦᱮᱡ ᱟᱠᱟᱱ ᱛᱮ ᱱᱟᱦᱮᱞ ᱠᱚᱦᱚᱸ ᱥᱤᱭᱳᱜ ᱠᱚ ᱟᱥᱠᱮᱛᱚᱜᱱᱟ ᱥᱮ ᱪᱤᱠᱟᱹᱜ ᱠᱟᱱᱟ ᱡᱚᱛᱚ ᱴᱮᱠᱴᱟᱨ ᱠᱚᱛᱮ ᱠᱚ ᱥᱤᱪᱚᱭᱮᱫᱟ
ᱦᱮᱸ ᱛᱟᱯᱚᱨᱮ ᱚᱱᱟ ᱦᱚᱸ ᱠᱟᱛᱷᱟ ᱠᱟᱱᱟ ᱜᱚᱝᱠᱮ ᱟᱨ ᱱᱤᱛᱚᱜ ᱧᱮᱞ ᱵᱮᱱ ᱢᱟᱱᱮ ᱟᱥᱟᱲ ᱵᱚᱸᱜᱟ ᱯᱟᱨᱚᱢ ᱮᱱᱟ ᱚᱱᱠᱟ ᱞᱮᱠᱟ ᱵᱟᱭ ᱫᱟᱜ ᱠᱟᱫᱟ ᱡᱩᱫᱤ ᱥᱚᱨᱟ ᱵᱚᱱ ᱚᱨᱫᱷᱮ ᱫᱟᱜᱟ ᱛᱟᱦᱚᱞᱮ ᱠᱷᱟᱱ ᱫᱚ ᱠᱚᱢ ᱥᱚᱢᱚᱭ ᱨᱮ ᱟᱵᱤᱱ ᱪᱟᱥ ᱪᱟᱥ ᱠᱟᱢᱤ ᱠᱚ ᱦᱩᱭᱩᱜ ᱛᱟᱵᱮᱱᱟ ᱛᱚᱠᱷᱚᱱ ᱫᱚ ᱵᱟᱨᱫᱷᱚᱠ ᱠᱟᱭᱛᱮ ᱟᱫᱚ ᱴᱨᱟᱠᱴᱟᱨ ᱞᱟᱜᱟᱣ ᱦᱩᱭᱩᱜ ᱠᱟᱱᱟ
ᱦᱸ ᱦᱳᱭ
ᱞᱟᱦᱟ ᱛᱮᱫᱚ ᱦᱟᱱᱟ ᱟᱥᱟᱲ ᱵᱚᱸᱜᱟ ᱠᱷᱚᱱᱟᱜ ᱜᱮ ᱡᱩᱫᱤ ᱫᱷᱚᱨᱚᱱ ᱠᱷᱚᱱᱟᱜ ᱡᱩᱫᱤ ᱥᱤᱭᱟ ᱟᱥᱟᱲ ᱵᱚᱸᱜᱟ ᱥᱟᱶᱛᱮ ᱡᱩᱫᱤ ᱫᱟᱜ ᱠᱟᱛᱞᱮ ᱪᱮᱫᱟᱜ ᱚᱱᱟ ᱤᱭᱟᱹ ᱫᱚ
ᱦᱮᱸ ᱦᱮᱸ ᱚᱱᱟᱛᱮ ᱛᱟᱦᱚᱞᱮ ᱚᱱᱟ ᱠᱚᱨᱮ ᱫᱚ ᱵᱮᱥᱤ ᱴᱨᱟᱠᱴᱟᱨ ᱛᱮᱫᱚ ᱵᱟᱠᱚ ᱥᱤᱪᱚᱭᱟ ᱱᱚᱜᱚᱭ ᱡᱮᱢᱚᱱ ᱠᱟᱹᱴᱤᱡ ᱠᱟᱹᱴᱤᱡ ᱫᱟᱜ ᱤᱫᱤᱭᱮᱫᱟ ᱟᱫᱚ ᱱᱤᱛᱚᱜ ᱨᱮᱜᱟᱱ ᱠᱷᱮᱛ ᱠᱚ ᱯᱟᱲᱟᱜ ᱠᱚ ᱮᱦᱚᱵᱚᱜᱼᱟ ᱚᱱᱮ ᱠᱷᱟᱱ ᱫᱚ ᱩᱱ ᱫᱚ ᱟᱞᱜᱟᱛᱮ ᱦᱩᱭᱩᱜᱼᱟ ᱦᱮᱸ
ᱟᱫᱚ ᱜᱚᱝᱠᱮ ᱟᱯᱮ ᱫᱚ ᱚᱱᱠᱟ ᱪᱮᱫ ᱫᱤᱥᱚᱢ ᱠᱟᱱᱟ ᱯᱮ ᱵᱤᱨ ᱫᱤᱥᱚᱢ ᱥᱮ ᱵᱩᱨᱩ ᱫᱤᱥᱚᱢ ᱠᱟᱱᱟ ᱯᱮ
ᱟᱞᱮ ᱫᱚ ᱵᱤᱨ ᱫᱚ ᱵᱟᱝ ᱞᱟᱹᱭ ᱜᱟᱱᱚᱜᱼᱟ ᱛᱚᱵᱮ ᱚᱱᱮ ᱰᱩᱝᱨᱤ ᱠᱟᱹᱴᱤᱡ ᱠᱟᱹᱴᱤᱡ ᱡᱮᱱᱚ ᱢᱟᱱ ᱫᱤᱥᱚᱢ ᱢᱟᱱᱮ ᱡᱟᱦᱟᱸ ᱫᱚ ᱢᱮ ᱢᱟᱱ ᱢᱟᱱ ᱫᱤᱥᱚᱢ ᱟᱞᱮ ᱫᱚ ᱦᱮᱸ ᱦᱮᱸ
ᱟᱞᱮ ᱫᱚ ᱥᱟᱛ ᱫᱤᱥᱚᱢ ᱠᱟᱱᱟᱞᱮ ᱥᱟᱛ
ᱦᱮᱸ
ᱦᱩᱸ ᱜᱚᱝᱠᱮ ᱟᱯᱮᱥᱱᱛᱮ ᱯᱚᱨᱚᱵᱽ ᱠᱚᱫᱚ ᱪᱮᱫ ᱠᱚ ᱦᱩᱭᱩᱜᱼᱟ ᱟᱵᱚ ᱥᱟᱱᱛᱟᱲ ᱠᱚᱣᱟᱜ ᱫᱚ
ᱟᱵᱚ ᱥᱟᱱᱛᱟᱲ ᱠᱚᱣᱟᱜᱫᱚ ᱚᱱᱟ ᱤᱭᱟᱹ ᱥᱚᱢᱚᱭ ᱦᱩᱭᱩᱜᱼᱟ ᱥᱟᱱᱛᱟᱲ ᱚᱱᱟ ᱵᱚᱨᱚ ᱯᱟᱛᱟ ᱜᱮ ᱞᱟᱹᱴᱩ ᱠᱚᱣᱟᱜ ᱢᱤᱫᱴᱟᱱ ᱯᱟᱛᱟ ᱦᱩᱭᱩᱜᱼᱟ ᱵᱚᱨᱚ ᱯᱟᱛᱟ ᱵᱮᱱ ᱟᱸᱡᱚᱢ ᱠᱫᱼᱟ
ᱦᱩᱸ ᱦᱩᱸ ᱦᱩᱸ
ᱦᱚᱭᱱᱟᱴ ᱯᱟᱛᱟ ᱟᱨ ᱮᱢᱱᱤ ᱚᱱᱟ ᱵᱟᱦᱟ ᱥᱚᱨᱚᱦᱟᱭ ᱦᱮᱱᱟᱜ ᱛᱟᱵᱚᱱᱟ ᱟᱵᱚᱣᱟᱜ ᱯᱚᱨᱚᱵᱽ
ᱟᱪᱪᱷᱟ
ᱟᱨ ᱱᱚᱜᱼᱚᱭ ᱦᱩᱞ ᱢᱟᱦᱟ ᱢᱤᱫᱴᱟᱝ ᱦᱩᱭᱱᱟ ᱴᱤᱡ ᱢᱟᱨᱟᱝ ᱧᱚᱜ ᱛᱮᱜᱮ ᱟᱯᱮ ᱦᱮᱸᱞᱟᱹᱭᱵᱤᱱ
ᱠᱤᱪᱷᱩ ᱫᱤᱱ ᱯᱚᱨᱮ ᱦᱟᱸᱜ ᱟᱹᱰᱤ ᱠᱤᱪᱷᱩ ᱢᱟᱥ ᱯᱚᱨᱮ ᱜᱟᱱ ᱟᱹᱰᱤ ᱢᱟᱨᱟᱝ ᱦᱟᱸᱜ ᱟᱵᱚᱣᱟᱜ ᱸ ᱯᱚᱨᱚᱵᱽ ᱦᱤᱡᱩᱜ ᱠᱟᱱᱟ ᱫᱟᱸᱥᱟᱭ ᱚᱱᱟ ᱫᱚ ᱟᱯᱮ ᱥᱮᱫ ᱫᱚ ᱪᱮᱫ ᱞᱮᱠᱟᱯᱮ ᱢᱟᱱᱟᱣᱣᱟ ᱜᱚᱝᱠᱮ
ᱦᱮᱸ ᱟᱞᱮ ᱥᱮᱫ ᱦᱚᱸ ᱢᱟᱱᱟᱣ ᱫᱚᱠᱚ ᱢᱟᱱᱟᱣᱮᱫ ᱜᱮᱭᱟ ᱟᱫᱚ ᱱᱮᱛᱟᱨ ᱫᱚ ᱞᱟᱦᱟ ᱞᱮᱠᱟ ᱫᱚ ᱵᱟᱝ ᱦᱩᱭᱩᱜ ᱠᱟᱱᱟ ᱟᱨᱠᱤ ᱱᱮᱛᱟᱨ ᱫᱚ ᱦᱟᱲᱟᱢ ᱠᱚᱦᱚᱸ ᱠᱟ ᱵᱟᱹᱱᱩᱜ ᱠᱚᱣᱟ ᱟᱨ ᱡᱮ ᱡᱟᱦᱟᱸᱭ ᱫᱟᱲᱮ ᱠᱚᱣᱟ ᱩᱱᱠᱩ ᱦᱚᱸ ᱴᱷᱤᱠ ᱴᱷᱟᱠ ᱵᱟᱠᱚ ᱥᱮᱬᱟ ᱫᱟᱲᱮᱭᱟ ᱠᱟᱫᱟ ᱦᱟᱲᱟᱢ ᱴᱷᱮᱱ ᱪ ᱠᱚ
ᱦᱩᱸ
ᱚᱱᱟᱛᱮ ᱪᱟᱞᱟᱣ ᱫᱚᱞᱮ ᱪᱟᱞᱟᱜ ᱜᱮᱭᱟ ᱟᱫᱚ ᱢᱤᱫᱴᱟᱱ ᱵᱟᱨᱭᱟ ᱳᱱᱠᱩ ᱦᱟᱲᱟᱢ ᱠᱚ ᱤᱫᱤ ᱠᱚ ᱦᱩᱭᱩᱜᱼᱟ ᱡᱟᱦᱟᱸᱭ ᱫᱚᱠᱚ ᱵᱟᱲᱟᱭᱟ ᱩᱱᱠᱩ ᱛᱟᱭᱚᱢ ᱛᱮ ᱛᱟᱭᱚᱢ ᱛᱟᱭᱚᱢ ᱛᱮ ᱪᱟᱞᱟᱜ ᱦᱩᱭᱩᱜᱼᱟ
ᱦᱮᱸ ᱦᱮᱸ
ᱫᱟᱬᱟᱱ ᱫᱚᱞᱮ ᱫᱟᱬᱟᱱ ᱜᱮᱭᱟ ᱢᱚᱬᱮ ᱫᱤᱱ ᱫᱷᱚᱨᱮ
ᱟᱪᱪᱷᱟ ᱟᱪᱪᱷᱟ
ᱛᱟᱯᱚᱨᱮ ᱚᱱᱟ ᱠᱚ ᱟᱹᱜᱩ ᱠᱟᱛᱮᱜ ᱟᱛᱩ ᱨᱮ ᱥᱚᱲᱮ ᱠᱟᱛᱮᱜ ᱡᱚᱢ ᱦᱩᱭᱩᱜᱼᱟ
ᱵᱤᱡᱚᱭᱟ ᱦᱤᱞᱳᱜ ᱫᱚᱥᱟᱨ ᱦᱤᱞᱳᱜ
ᱦᱳᱭ ᱦᱳᱭ ᱦᱮᱸ ᱦᱮᱸ ᱢᱤᱫᱴᱟᱝ ᱫᱤᱱ ᱤᱭᱟᱹ ᱠᱟᱛᱮ ᱫᱟᱬᱟ ᱠᱟᱛᱮ ᱠᱤᱪᱷᱩ ᱫᱤᱱ ᱯᱚᱨᱮ ᱚᱱᱠᱟ
ᱥᱚᱢᱚᱭ ᱠᱚ ᱦᱳᱭ ᱦᱳᱭ ᱦᱚᱭ